ᱦᱮᱞᱳ᱾ ᱦᱳᱭ ᱜᱚᱝᱠᱮ ᱡᱚᱦᱟᱨ ᱜᱮ᱾ ᱦᱳᱭ ᱡᱚᱦᱟᱨ ᱜᱮ᱾
ᱦᱮᱸ᱾ ᱦᱮᱸ ᱡᱚᱦᱟᱨ ᱜᱮ᱾
ᱟᱹᱞᱤᱧᱟᱜ ᱨᱚᱲ ᱪᱮᱫ ᱞᱮᱠᱟ ᱟᱡᱚᱢ? ᱦᱳᱭ᱾ ᱢᱮᱱᱮᱫ ᱠᱟᱱᱟ ᱞᱤᱧ ᱟᱹᱞᱤᱧᱟᱜ ᱨᱚᱲ ᱵᱮᱱ ᱟᱸᱡᱚᱢ ᱧᱟᱢ ᱧᱟᱢᱮᱜ ᱴᱷᱤᱠ ᱴᱷᱤᱠ, ᱟᱵᱤᱱᱟᱜ ᱦᱚᱸ ᱴᱷᱤᱠ ᱜᱮᱭᱟ᱾ ᱦᱟ ᱦᱟ, ᱴᱷᱤᱠ ᱜᱮᱞᱤᱧ ᱟᱸᱡᱚᱢ ᱫᱟ᱾
ᱟᱪᱪᱷᱟ ᱛᱟᱦᱚᱞᱮ ᱴᱷᱤᱠ ᱜᱮᱭᱟ, ᱛᱟᱞᱦᱮ ᱢᱟ ᱟᱫᱚ ᱞᱟᱹᱭ ᱵᱤᱱ ᱛᱮᱦᱮᱧᱟᱜ ᱫᱤᱱ ᱨᱮᱱᱟᱜ ᱟᱹᱵᱤᱱᱟᱜ ᱚᱠᱟᱞᱮᱠᱟᱨᱮ? ᱯᱟᱨᱚᱢᱮᱱ ᱛᱟᱵᱤᱱᱟ᱾
ᱟᱹᱞᱤᱧᱟᱜ ᱫᱤᱱ ᱫᱚ ᱢᱚᱴᱟᱢᱩᱴᱤ ᱴᱷᱤᱠ ᱜᱮ ᱯᱟᱨᱚᱢ ᱵᱟᱲᱟᱭᱮᱱᱟ ᱛᱚᱵᱮ ᱟᱫᱷᱟ ᱥᱤᱛᱩᱝ ᱟᱫᱷᱟ ᱫᱟᱜ᱾ ᱛᱚ ᱠᱟᱹᱢᱤ ᱦᱚᱸ ᱴᱷᱤᱠ ᱜᱮ ᱯᱟᱨᱚᱢ ᱵᱟᱲᱟᱭᱱᱟ ᱱᱟᱯᱟᱭ ᱜᱮ᱾ ᱡᱟ ᱡᱟᱵᱚᱛᱤ ᱠᱟᱹᱢᱤ ᱛᱟᱦᱮᱸ ᱠᱟᱱᱟ ᱡᱚᱛᱚ ᱜᱮ ᱦᱩᱭ ᱵᱟᱲᱟᱭᱮᱱᱟ᱾ ᱛᱚ ᱟᱵᱤᱱᱟᱜ ᱜᱮ ᱦᱟᱸᱜ ᱪᱮᱫ ᱞᱮᱠᱟ ᱯᱟᱨᱚᱢ ᱵᱟᱲᱟᱭᱮᱱ ᱛᱟᱵᱤᱱᱟ?
ᱟᱹᱞᱤᱧ ᱦᱚᱸ ᱱᱚᱝᱠᱟ ᱜᱮ, ᱡᱮ ᱚᱱᱠᱟ ᱟᱫᱷᱟ ᱥᱤᱛᱩᱝ ᱫᱚ ᱵᱟᱝ ᱟᱞᱮ ᱫᱚ ᱮ ᱥᱤᱛᱩᱝ ᱫᱚ ᱵᱟᱭ ᱥᱤᱛᱩᱝ ᱠᱟᱜ ᱞᱮᱭᱟ ᱩᱱᱟᱹᱜ ᱴᱟ ᱫᱚ ᱫᱟᱜ ᱜᱮ ᱫᱟᱜ ᱟᱞᱮ ᱠᱟᱱᱟᱭ ᱯᱮ ᱯᱩᱱ ᱢᱟᱦᱟ ᱫᱷᱳᱨᱮ ᱫᱟᱜ ᱟᱞᱮ ᱠᱟᱱᱟᱭ᱾ ᱚᱲᱟᱜ ᱠᱷᱚᱱ ᱫᱚ ᱢᱚᱴᱟᱢᱩᱴᱤ ᱮᱴᱟᱜ ᱫᱷᱟᱨᱮ ᱠᱚᱫᱚ ᱵᱟᱞᱮ ᱩᱰᱩᱠ ᱫᱟᱲᱮᱭᱟᱜ ᱠᱟᱱᱟᱞᱮ, ᱦᱮᱸ ᱵᱟᱝ? ᱱᱚᱜᱼᱚᱭ ᱚᱲᱟᱜ ᱠᱚᱨᱮᱱᱟᱜ ᱠᱟᱹᱢᱤ ᱜᱮ ᱦᱩᱭᱩᱜ ᱠᱟᱱᱟ ᱚᱲᱟᱜ ᱥᱩᱨ ᱠᱚᱨᱮ, ᱡᱚᱠᱷᱚᱱ ᱜᱮ ᱫᱟᱜ ᱦᱮᱡ ᱜᱚᱫᱚᱜᱼᱟ ᱚᱲᱟᱜ ᱵᱚᱞᱚ ᱜᱚᱫᱚᱜ ᱢᱮ ᱟᱨᱦᱚᱸ ᱩᱰᱩᱠ ᱠᱟᱛᱮᱫ ᱟᱨᱦᱚᱸ ᱠᱟᱹᱢᱤ ᱵᱟᱲᱟᱭᱟ ᱢᱮ ᱚᱱᱮ ᱚᱱᱠᱟ ᱟᱨᱠᱤ᱾
ᱛᱚ ᱟᱞ ᱴᱷᱮᱡ ᱟᱞᱮ ᱥᱮᱫ ᱫᱚ ᱫᱮᱱᱮ ᱵᱟᱱᱟᱨ ᱛᱟᱦᱮᱸ ᱠᱟᱱᱟ, ᱫᱟᱜ ᱟᱛᱮ ᱫᱚ ᱫᱟᱜ ᱨᱮᱭᱟᱜ ᱠᱟᱹᱢᱤ, ᱪᱮᱫ ᱞᱮᱠᱟ ᱵᱮᱱ ᱵᱟᱰᱟᱭ ᱠᱮᱜ-ᱟ ᱡᱮ ᱵᱚᱨᱛᱚᱢᱟᱱ ᱟᱵᱚᱣᱟᱜ ᱥᱤᱡᱮᱱ ᱠᱟᱱᱟ, ᱚᱱᱟ ᱠᱟᱹᱢᱤ ᱟᱨ ᱥᱮ ᱛᱳᱝ ᱚᱠᱛᱮ ᱫᱚ ᱚᱠᱟᱴᱟᱜ ᱦᱳᱭᱛᱚ ᱦᱟᱱᱛᱮ ᱱᱟᱛᱮ ᱪᱟᱞᱟᱜ ᱠᱟᱹᱢᱤ ᱛᱟᱦᱮᱸ ᱠᱟᱱᱟ ᱛᱚ ᱚᱱᱟ ᱦᱩᱭ ᱮᱱᱟ᱾
ᱟᱪᱪᱷᱟ ᱟᱪᱪᱷᱟ ᱟᱪᱪᱷᱟ, ᱚᱱᱠᱟ, ᱦᱟᱯᱮ ᱟᱞᱮ ᱦᱚᱸ, ᱦᱮᱸ ᱪᱮᱫ?
ᱢᱮᱱᱮᱫ ᱠᱟᱱᱟᱞᱤᱧ ᱮᱸ ᱤᱭᱟᱹ, ᱫᱟᱜ ᱥᱤᱛᱩᱝ ᱥᱟᱶᱛᱮ ᱠᱟᱹᱢᱤ ᱦᱚᱸ ᱢᱤᱞᱟᱹᱣ ᱪᱟᱞᱟᱣᱱᱟ᱾
ᱟᱪᱪᱷᱟ ᱟᱪᱪᱷᱟ ᱟᱪᱪᱷᱟ, ᱵᱷᱟᱜᱮ ᱜᱮ ᱵᱷᱟᱜᱮ ᱜᱮ᱾ ᱟᱞᱮ ᱦᱚᱸ ᱚᱱᱠᱟ ᱜᱮ ᱢᱚᱴᱟᱢᱩᱴᱤ ᱡᱮ ᱩᱸ ᱚᱲᱟᱜ ᱨᱮᱱᱟᱜ ᱠᱟᱹᱢᱤ ᱜᱮᱛᱚ, ᱚᱲᱟᱜ ᱠᱚᱨᱮ ᱠᱟᱹᱢᱤ ᱵᱟᱲᱟ ᱦᱩᱭᱱᱟ᱾ ᱟᱫᱚ ᱫᱟᱜ ᱫᱟᱜ ᱛᱮᱜᱮ ᱫᱟᱜ ᱵᱟᱲᱟ ᱠᱮᱫᱟᱭ ᱫᱟᱜ ᱫᱟᱜ ᱛᱮᱜᱮ ᱚᱲᱟᱜ ᱨᱮᱱᱟᱜ ᱠᱟᱹᱢᱤ ᱛᱚ, ᱟᱫᱚ ᱫᱟᱜ ᱠᱮ ᱨᱮᱦᱚᱸ ᱚᱥᱩᱵᱤᱫᱟ ᱵᱟᱝ ᱞᱮᱱᱟ, ᱡᱮ ᱫᱟᱜ ᱠᱷᱟᱹᱛᱤᱨ ᱛᱮ ᱠᱟᱹᱢᱤ ᱰᱟᱢᱟᱰᱳᱞ ᱱᱟ ᱠᱟ ᱫᱚ ᱵᱟᱝ ᱦᱩᱭ ᱞᱮᱱᱟ᱾ ᱚᱱᱟᱛᱮ ᱠᱟᱹᱢᱤ ᱵᱟᱲᱟ ᱦᱩᱭᱱᱟ ᱛᱟᱨᱟᱥᱤᱧ ᱮᱠᱫᱚᱢ ᱟᱹᱭᱩᱵ ᱫᱷᱟᱹᱨᱤᱡ᱾
ᱱᱟᱯᱟᱭ ᱜᱮ ᱡᱟᱼᱡᱟᱼᱡᱟᱛᱮ ᱡᱮᱢᱚᱱ ᱦᱩᱭᱩᱜ ᱚᱱᱟ ᱜᱮᱵᱚᱱ ᱠᱷᱚᱡᱚᱜᱼᱟ᱾ ᱚ ᱠᱟᱹᱢᱤ ᱡᱟ ᱡᱮᱢᱚᱱ ᱟ ᱛᱟᱵᱚᱱ ᱵᱚᱱᱫᱚ ᱡᱟᱛᱮ ᱵᱟᱝ ᱛᱟᱦᱮᱱ ᱛᱟᱵᱚᱱ, ᱡᱟᱛᱮ ᱡᱮᱢᱚᱱ ᱵᱚᱱ ᱠᱟᱹᱢᱤ ᱯᱟᱲᱟᱜ ᱛᱚᱵᱮ ᱜᱚᱝᱠᱮ ᱦᱚ ᱞᱟᱹᱭ ᱵᱮᱱ᱾ ᱟᱸ ᱟᱵᱮᱱ ᱜᱮ ᱞᱟᱹᱭᱵᱮᱱ?
ᱟᱪᱪᱷᱟ ᱟᱫᱚ ᱵᱟᱯᱟ ᱫᱚ ᱟᱵᱚ ᱫᱚ ᱠᱟᱹᱢᱤᱭᱟᱱ ᱦᱚᱲ ᱜᱮ ᱠᱟᱱᱟ ᱵᱚᱱ ᱦᱮᱸ ᱵᱟᱝ? ᱟᱫᱚ ᱟᱫᱚ ᱠᱟᱹᱢᱤ ᱵᱟᱢ ᱠᱟᱹᱢᱤ ᱞᱮᱠᱷᱟᱱ ᱡᱚᱢᱟᱢ ᱪᱮᱫ?
ᱦᱳᱭ ᱟᱵᱚ ᱫᱚ ᱚᱱᱮ ᱠᱚ ᱢᱮᱱᱟ ᱠᱟᱹᱢᱤ ᱠᱟᱛᱮᱜ ᱡᱚᱢ ᱦᱚᱲ ᱠᱟᱱᱟ ᱵᱚᱱ ᱦᱟᱹᱡᱨᱤ ᱱᱟᱞᱦᱟ ᱦᱚᱲ ᱠᱟᱱᱟᱵᱚᱱ ᱥᱮ ᱡᱮᱞᱮᱠᱟ ᱵᱮᱱ ᱢᱮᱱ ᱠᱮᱭᱟ ᱪᱟᱥ ᱨᱮ ᱦᱮᱸ ᱦᱳᱭ ᱪᱟᱥ ᱪᱟᱥ ᱵᱟᱥ ᱦᱚᱲ ᱠᱟᱱᱟᱵᱚᱱ᱾ ᱛᱚ ᱱᱚᱣᱟ ᱠᱚ ᱡᱩᱚᱫᱤ ᱟᱵᱚ ᱵᱟᱵᱚᱱ ᱪᱤᱠᱟᱹᱭᱟ ᱛᱚ ᱡᱚᱢ ᱡᱚᱢᱟᱵᱚᱱ ᱪᱮᱜ? ᱮᱴᱟᱜ ᱡᱟᱹᱛ ᱞᱮᱠᱟ ᱢᱟ ᱪᱟᱠᱨᱤ ᱵᱟᱹᱠᱨᱤ ᱢᱟ ᱵᱟᱹᱼᱵᱟᱹᱱᱩᱜ ᱛᱟᱵᱚᱱ ᱜᱮᱭᱟ᱾
ᱦᱮᱸ ᱱᱤᱛ ᱠᱷᱚᱱᱟᱜ ᱵᱟᱢ ᱠᱟᱹᱢᱤ ᱫᱚᱦᱚ ᱞᱮᱠᱷᱟᱱᱮᱢ ᱱᱤᱛ ᱠᱷᱚᱱᱟᱜ ᱵᱟᱝᱮᱢ ᱠᱟᱹᱢᱤ ᱫᱚᱦᱚ ᱞᱮᱠᱷᱟᱱ ᱟᱨ ᱛᱟᱭᱚᱢ ᱵᱤᱫᱟᱹᱞ ᱟᱢ ᱡᱚᱢᱟᱢ ᱪᱮᱫ ᱟ ᱛᱟᱪᱷᱟᱲᱟ ᱠᱟᱱᱟ ᱟᱢᱨᱮᱱ ᱜᱤᱫᱽᱨᱟᱹ ᱯᱤᱫᱽᱨᱟᱹ ᱠᱚ ᱡᱚᱢᱟ ᱪᱮᱫ ᱦᱮᱸ ᱵᱟᱝ?
ᱦᱩᱸ ᱦᱩᱸ
ᱟᱵᱚ ᱱᱤᱛᱚᱜ ᱵᱚᱱ ᱠᱟᱹᱢᱤ ᱡᱟᱣᱨᱟᱭᱫᱮ ᱟᱵᱚ ᱱᱤᱛᱚᱜ ᱵᱚᱱ ᱠᱟᱹᱢᱤ ᱡᱟᱣᱨᱟᱭ ᱫᱟᱵᱚᱱ ᱟᱵᱚᱨᱮᱱ ᱜᱤᱫᱽᱨᱟᱹ ᱠᱚ ᱞᱟᱹᱜᱤᱫ᱾ ᱟᱵᱚ ᱞᱟᱹᱜᱤᱫ ᱫᱚ ᱵᱟᱝ ᱦᱮᱸ
ᱱᱤᱛᱚᱜ ᱡᱩᱫᱤ ᱵᱚᱱ ᱠᱟᱹᱢᱤᱭᱟ ᱛᱚ ᱟᱵᱚᱨᱮᱱ ᱜᱤᱫᱽᱨᱟᱹ ᱠᱚ ᱢᱤᱫᱴᱮᱱ ᱢᱚᱸᱡᱽ ᱯᱚᱡᱤᱥᱚᱱ ᱠᱚ ᱧᱟᱢᱟ᱾ ᱟᱨ ᱡᱩᱚᱫᱤ ᱵᱟᱵᱩᱱ ᱠᱟᱹᱢᱤᱭᱟ ᱛᱚ ᱟᱵᱚᱨᱮᱱ ᱜᱤᱫᱽᱨᱟᱹ ᱠᱚᱦᱚᱸ ᱟᱵᱚ ᱠᱚ ᱯᱷᱟᱥᱟᱣ ᱯᱷᱚᱥᱟ ᱢᱩᱫᱮᱜ ᱪᱮᱫ ᱞᱮᱠᱟ ᱵᱚᱱᱟ ᱯᱷᱚᱥᱟᱣ ᱵᱚᱱᱟ ᱠᱚᱣᱟᱜ ᱡᱮᱞᱮᱠᱟ ᱵᱮᱱ ᱢᱮᱱ ᱠᱮᱭᱟ ᱡᱮ, ᱟᱞᱤᱧ ᱞᱟᱹᱜᱤᱫ ᱛᱮ ᱪᱮᱜ ᱵᱮ ᱪᱤᱠᱟ ᱠᱮᱫᱟ? ᱥᱮ ᱚᱱᱮ ᱚᱱᱟ ᱫᱷᱟᱨᱟ ᱠᱟᱛᱷᱟ ᱩᱰᱩᱠᱚᱜᱼᱟ᱾ ᱛᱚ ᱚᱱᱟ ᱫᱷᱟᱨᱟ ᱡᱟᱛᱮ ᱡᱮᱢᱚᱱ ᱵᱷᱚᱵᱤᱥᱚᱛ ᱞᱮ ᱠᱟᱛᱷᱟ ᱵᱟᱝ ᱟᱸᱡᱚᱢ ᱡᱟᱹᱨᱩᱲ ᱛᱚ ᱚᱱᱟ ᱦᱤᱥᱟᱹᱵ ᱛᱮ ᱢᱟᱱᱮ ᱟᱵᱚ ᱵᱚᱨᱛᱚᱢᱟᱱ ᱠᱟᱹᱢᱤ ᱴᱷᱤᱠ ᱫᱚᱦᱚ ᱡᱩᱲ ᱵᱚᱱᱟ᱾ ᱥᱮᱪᱮᱜ ᱞᱮᱠᱟ ᱵᱮᱱ ᱢᱮᱱ ᱠᱮᱜᱼᱟ?
ᱟᱫᱚ ᱠᱟᱛᱷᱟ ᱫᱚ ᱱᱚᱣᱟ ᱜᱮ ᱠᱟᱱᱟ ᱡᱮ, ᱪᱮᱜ ᱞᱮᱠᱟᱢ ᱮᱨᱟ ᱚᱱᱮ ᱚᱝᱠᱟ ᱜᱮᱢ ᱤᱨᱟ ᱦᱮᱸ ᱵᱟᱝ ᱱᱤᱛᱚᱜ ᱪᱮᱜ ᱠᱟᱢ ᱜᱤᱫᱽᱨᱟᱹ ᱜᱤᱫᱽᱨᱟᱹ ᱪᱮᱫ ᱜᱤᱫᱽᱨᱟᱹ ᱪᱮᱫ ᱮᱢ ᱫᱚᱦᱚ ᱚᱴᱚ ᱠᱚᱣᱟ ᱛᱟᱭᱚᱢᱛᱮ ᱟᱢ ᱚᱱᱟᱜᱮ ᱨᱤ ᱠᱟᱱᱟᱜ ᱟᱢᱜᱮ ᱟᱢ ᱨᱩᱣᱟᱹᱲ ᱟᱢᱟ ᱠᱚ ᱚᱱᱟᱜᱮ᱾
ᱦᱚᱭ ᱦᱚᱭ ᱚᱱᱟ ᱢᱟ ᱡᱮᱞᱮᱠᱟ ᱵᱮᱱ ᱢᱮᱱ ᱠᱮᱭᱟ ᱥᱟᱭᱮᱱᱥ ᱥᱤᱢᱟᱹᱵᱚᱱ ᱧᱟᱢ ᱪᱷᱩᱴᱟᱹᱣ ᱠᱟᱜ ᱜᱮᱭᱟ ᱵᱤᱜᱽᱜᱟᱱ ᱨᱮ᱾
ᱦᱩᱸ ᱦᱩᱸ
ᱡᱮᱞᱮᱠᱟ ᱵᱚᱱ ᱟᱸ ᱥᱟᱯᱞᱟᱭᱟ ᱛᱚ ᱚᱝᱠᱟ ᱜᱮᱵᱚᱱ ᱧᱟᱢᱟ ᱨᱤᱯᱞᱟᱭ, ᱛᱚ ᱟᱵᱚᱣᱟᱜ ᱠᱟᱹᱢᱤ ᱠᱟᱹᱥᱱᱤ ᱦᱚᱸ ᱚᱱᱮ ᱯᱩᱨᱤᱥᱛᱷᱤᱛᱤ ᱥᱟᱶᱛᱮ ᱥᱮᱢ ᱴᱩ ᱥᱮᱢ ᱡᱚᱲᱤᱛᱚ ᱜᱮᱭᱟ᱾ ᱛᱚ ᱚᱱᱟ ᱯᱚᱨᱤᱥᱛᱷᱤᱛᱤ ᱯᱷᱚᱞᱚ ᱠᱟᱛᱮᱜ ᱡᱟᱛᱮ ᱡᱮᱢᱚᱱ ᱵᱚᱱ ᱠᱟᱹᱢᱤ ᱤᱫᱤ ᱢᱚᱸᱡᱽ ᱵᱚᱱ ᱪᱮᱠᱟᱭᱟ ᱢᱚᱸᱡᱽ ᱵᱚᱱ ᱧᱟᱢᱟ᱾
ᱦᱮᱸ ᱠᱟᱛᱷᱟ ᱫᱚ ᱱᱚᱣᱟ ᱱᱚᱣᱟ ᱦᱩᱭᱩᱜ ᱠᱟᱱᱟ ᱢᱟᱱᱮ ᱪᱮᱜ ᱠᱚ ᱞᱟᱹᱭᱟ ᱠᱚ ᱮ ᱟᱵᱚ ᱱᱤᱭᱟᱹ ᱮᱢᱚᱱ ᱢᱤᱫᱴᱟᱝ ᱤᱭᱟᱹᱨᱮ ᱢᱮᱱᱟᱜ ᱵᱚᱱᱟ ᱢᱟᱱᱮ ᱚᱠᱛᱚ ᱨᱮ ᱢᱮᱱᱟᱜ ᱵᱚᱱᱟ᱾
ᱦᱚᱭ ᱦᱚᱭ᱾
ᱱᱤᱭᱟᱹ ᱱᱤᱭᱟᱹ ᱚᱠᱛᱚ ᱨᱮᱫᱚ ᱟᱹᱵᱤᱱ ᱢᱚᱴᱟ ᱢᱩᱴᱤ ᱪᱮᱫ ᱠᱚ ᱞᱟᱹᱭᱟ ᱠᱚᱣᱟ ᱟᱹᱵᱤᱱ ᱮᱲᱮ ᱡᱤᱱᱤᱥ ᱫᱚ ᱪᱮᱫ ᱛᱮᱦᱮᱧ ᱫᱚ ᱵᱟᱹᱧ ᱠᱚᱨᱟᱣᱟ, ᱜᱟᱯᱟ ᱜᱟᱯᱟ ᱫᱚ ᱵᱟᱹᱧ ᱠᱚᱨᱟᱣᱟ, ᱢᱮᱭᱟᱝ ᱱᱚᱝᱠᱟ ᱠᱟᱱᱟᱵᱤᱱ ᱢᱟᱱᱮ ᱵᱤᱱ ᱰᱷᱤᱞᱟᱹᱣ ᱠᱟᱱᱟ᱾
ᱦᱳᱭ ᱦᱳᱭ ᱱᱚᱣᱟ ᱫᱚ ᱮᱠᱟᱞᱛᱮ ᱟᱹᱰᱤ ᱢᱟᱨᱟᱝ ᱡᱚᱫᱤ ᱦᱚᱸ ᱱᱚᱣᱟ ᱢᱤᱥᱴᱮᱠ ᱫᱚ ᱢᱟᱱᱮ ᱠᱟᱹᱴᱤᱡ ᱜᱮ ᱨᱮᱦᱚᱸ ᱧᱮᱞᱚᱜ ᱠᱟᱱᱟ᱾ ᱛᱚᱵᱮ ᱦᱳᱭ ᱱᱚᱣᱟ ᱜᱮ ᱞᱟᱹᱴᱩ ᱠᱟᱛᱮᱫ ᱢᱤᱫᱴᱮᱡ ᱟᱹᱰᱤ ᱴᱷᱤᱢᱵᱟᱹ ᱞᱮᱠᱟ ᱟᱹᱰᱤ ᱢᱟᱨᱟᱝ ᱢᱤᱥᱴᱮᱠ ᱦᱩᱭᱩᱜ ᱠᱟᱱ ᱛᱟᱵᱚ ᱱᱟᱦᱟᱜ᱾ ᱟᱨ ᱱᱚᱣᱟᱣᱟ ᱜᱮ ᱦᱟᱸᱜ ᱢᱟᱱᱮ ᱟᱵᱚ ᱫᱚ ᱦᱟᱸᱜ ᱢᱟᱱᱮ ᱥᱮᱥ ᱢᱮᱥ ᱨᱮ ᱤᱫᱤᱭᱮᱫ ᱵᱚᱱᱟ᱾ ᱛᱚ ᱟᱫᱚ ᱱᱚᱝᱠᱟ ᱡᱟᱛᱮ ᱡᱮᱢᱚᱱ ᱵᱩᱵᱚᱱ ᱪᱮᱠᱟᱭ᱾
ᱛᱮᱦᱮᱧ ᱫᱚ ᱵᱟᱹᱧ ᱠᱚᱨᱟᱣᱟ ᱜᱟᱯᱟᱧ ᱠᱚᱨᱟᱣᱟ ᱚᱱᱮ ᱚᱱᱟ ᱡᱤᱫᱤ ᱢᱚᱱᱮ ᱨᱮᱵᱚᱱ ᱫᱚᱦᱚ ᱟᱠᱟᱫᱟ ᱛᱟᱦᱚᱞᱮ ᱠᱷᱟᱱ ᱫᱚ ᱵᱟᱹᱵᱩ ᱛᱮᱦᱮᱧᱟᱜ ᱱᱚᱜ-ᱚᱭ ᱡᱮᱢᱚᱱ ᱪᱮᱠᱟᱢ ᱛᱮᱦᱮᱧ ᱫᱚ ᱵᱟᱝ ᱜᱟᱯᱟ ᱠᱮᱫᱟᱢ ᱜᱟᱯᱟ ᱦᱤᱞᱳᱜ ᱦᱚᱸ ᱚᱱᱠᱟ ᱜᱮᱢ ᱞᱟᱹᱭᱟ ᱛᱮᱦᱮᱧ ᱫᱚ ᱵᱟᱝ ᱜᱟᱯᱟᱧ ᱠᱚᱨᱟᱣᱟ᱾ ᱦᱮᱸ ᱵᱟᱝ ᱢᱟᱱᱮ ᱚᱱᱠᱟ ᱛᱮᱜᱮ ᱟᱵᱚ ᱫᱚ ᱞᱟᱦᱟ ᱫᱚ ᱵᱟᱵᱚᱱ ᱞᱟᱦᱟ-ᱟ᱾ ᱠᱤᱪᱷᱩ ᱛᱟᱭᱚᱢ ᱜᱮᱵᱚᱱ ᱛᱟᱦᱮᱸᱱᱟ᱾
ᱦᱳᱭ ᱦᱳᱭ ᱚᱱᱮ ᱚᱱᱮ ᱠᱚ ᱢᱮᱱ ᱞᱮᱠᱟ ᱡᱮ ᱚᱱᱠᱟᱜᱮ ᱢᱤᱫᱴᱮᱱ ᱠᱤᱛᱟᱹᱵ ᱨᱮᱦᱟᱜ ᱞᱤᱧ ᱧᱟᱢ ᱞᱮᱫᱟ᱾ ᱡᱮ ᱩᱱᱤᱭᱟᱜ ᱧᱩᱛᱩᱢ ᱫᱚ ᱯᱟᱥᱮᱡ ᱵᱮᱱ ᱜᱮᱥᱴ ᱧᱟᱢ ᱜᱮᱭᱟ ᱦᱟᱸᱜ ᱤᱭᱟᱹ ᱤᱸᱝᱜᱤᱛ ᱧᱟᱢ ᱜᱮᱭᱟ ᱵᱤᱱ ᱱᱟᱜ, ᱛᱚᱵᱮ ᱩᱱᱤ ᱱᱚᱣᱟᱭ ᱢᱮᱱ ᱠᱮᱫᱟ ᱤᱭᱟᱹ ᱜᱟᱯᱟᱣᱟᱜ ᱠᱟᱹᱢᱤ ᱫᱚ ᱛᱮᱦᱮᱧ ᱠᱟᱹᱢᱤ ᱢᱮ ᱟᱨ ᱛᱮᱦᱮᱧᱟᱜ ᱠᱟᱹᱢᱤ ᱫᱚ ᱱᱤᱛ ᱛᱩᱨᱟᱹᱱ ᱠᱟᱹᱢᱤ ᱢᱮ᱾ ᱛᱚ ᱥᱟᱹᱨᱤᱜᱮ ᱠᱟᱛᱷᱟ ᱫᱚ ᱱᱚᱝᱠᱟ ᱫᱷᱟᱨᱟ ᱡᱩᱫᱤ ᱵᱚᱱ ᱪᱟᱞᱟᱜ-ᱟ ᱛᱚᱵᱮ ᱥᱟᱹᱨᱤ ᱜᱮ ᱟᱹᱰᱤ ᱜᱟᱱ ᱜᱮᱵᱚᱱ ᱞᱟᱦᱟᱜ-ᱟ ᱟᱨ ᱡᱩᱫᱤ ᱜᱟᱯᱟ ᱟᱜ ᱛᱮᱦᱮᱧ ᱟᱜ ᱠᱟᱹᱢᱤ ᱡᱩᱫᱤ ᱜᱟᱯᱟ ᱵᱚᱱ ᱠᱟᱹᱢᱤᱭᱟ᱾ ᱛᱚᱵᱮ ᱦᱩᱫᱤᱥ-ᱚᱜ ᱵᱮᱱ ᱚᱠᱟ ᱴᱷᱮᱱ ᱵᱚᱱ ᱪᱟᱞᱟᱜ-ᱟ᱾
ᱚᱱᱟᱜᱮ ᱠᱟᱛᱷᱟ ᱠᱟᱱᱟ ᱟᱫᱚ ᱟᱵᱚ ᱫᱚ ᱟᱵᱚ ᱫᱚ ᱢᱟᱱᱮ ᱡᱟᱹᱥᱛᱤ ᱠᱟᱱ ᱦᱚᱲᱜᱮ ᱟᱵᱚ ᱫᱚᱵᱚᱱ ᱱᱮᱰᱟᱭᱟ ᱱᱮᱰᱟ ᱠᱟᱛᱮᱫ ᱜᱮᱵᱚᱱ ᱛᱟᱦᱮᱸ ᱱᱟᱵᱚᱱ᱾ ᱟᱵᱚ ᱫᱚᱵᱚᱱ ᱱᱮᱰᱟ ᱤᱫᱤᱭᱟ ᱥᱩᱫᱩ ᱜᱮ᱾
ᱚᱱᱮ ᱠᱚ ᱢᱮᱱᱟ ᱢᱟᱱᱮ ᱢᱚᱡᱽ ᱠᱟᱹᱢᱤ ᱞᱟᱹᱜᱤᱫ ᱥᱮ ᱥᱟᱹᱜᱩᱱ ᱠᱟᱹᱢᱤ ᱞᱟᱹᱜᱤᱫ ᱛᱮ᱾ ᱛᱚ ᱫᱤᱱ ᱱᱮᱰᱟ ᱠᱚᱢᱟ ᱵᱟᱝ ᱴᱷᱤᱠ ᱠᱟᱱ ᱜᱮᱭᱟ᱾ ᱦᱤᱥᱟᱹᱵ ᱞᱮᱠᱟᱛᱮ ᱢᱤᱫᱵᱟᱨ ᱛᱚ ᱚᱱᱮ ᱠᱚ ᱢᱮᱱᱟᱜ-ᱟ ᱥᱚᱢᱚᱭ ᱡᱩᱫᱤ ᱢᱮᱱᱟᱜ-ᱟ ᱵᱷᱚᱵᱤᱥᱚᱛ ᱨᱮ ᱡᱟᱦᱟᱸ ᱛᱤᱱᱟᱹᱜ ᱥᱮ ᱜᱟᱯᱟ ᱢᱮᱭᱟᱝ ᱚᱱᱠᱟ ᱦᱤᱞᱚᱜ ᱪᱚᱝ ᱛᱮᱱᱟᱜ ᱪᱚᱝ ᱢᱤᱫᱴᱮᱡ ᱪᱮᱫ ᱪᱚᱝ ᱠᱟᱹᱢᱤ᱾ ᱛᱚ ᱚᱱᱟ ᱡᱩᱫᱤ ᱛᱮᱦᱤᱧ ᱠᱟᱹᱢᱤ ᱢᱟᱱᱮ ᱠᱷᱟᱡ ᱠᱟᱹᱢᱤ ᱦᱚᱨᱟ ᱠᱮᱜ ᱜᱮ᱾ ᱛᱚ ᱚᱱᱮ ᱚᱱᱠᱟ ᱟᱫᱚ ᱡᱩᱫᱤ ᱵᱚᱱ ᱦᱩᱫᱤᱥᱚᱜ-ᱟ᱾ ᱦᱳᱭ ᱫᱤᱱ ᱠᱚ ᱢᱮᱱᱟᱜ ᱜᱮᱭᱟ᱾ ᱛᱚ ᱛᱟᱭᱚᱢ ᱛᱮ ᱠᱟᱹᱢᱤᱭᱟ ᱛᱚ ᱱᱚᱣᱟ ᱫᱚ ᱢᱟᱱᱮ ᱮᱠᱟᱞᱛᱮᱭ ᱜᱟᱹᱞᱟᱹᱛ ᱦᱩᱫᱤᱥ ᱠᱟᱱ ᱛᱟᱵᱚᱱ ᱜᱮᱭᱟ ᱦᱟᱸᱜ
ᱦᱳᱭ ᱟᱫᱚ ᱵᱮᱯᱟᱨ ᱫᱚ ᱱᱚᱝᱠᱟ ᱠᱟᱱᱟ ᱡᱮ ᱥᱩᱫᱩ ᱜᱮ ᱡᱮ ᱠᱟᱹᱢᱤ ᱪᱮᱛᱟᱱ ᱨᱮ ᱱᱚᱡᱚᱨ ᱨᱮᱢ᱾ ᱚᱱᱟ ᱦᱚᱸ ᱢᱤᱫ ᱯᱚᱠᱠᱷᱮ ᱫᱚ ᱚᱱᱟ ᱦᱚᱸ ᱢᱤᱫ ᱯᱚᱠᱠᱷᱮ ᱢᱟᱱᱮ ᱢᱟᱱᱮ ᱴᱟᱭᱤᱢ ᱵᱤᱫᱟᱹ ᱨᱮᱱᱟᱜ ᱤᱭᱟᱹ ᱢᱟᱱᱮ ᱪᱮᱫ ᱛᱟᱭᱚᱢ ᱵᱤᱫᱟᱹᱞ ᱨᱮᱱᱟᱜ ᱢᱤᱫᱴᱟᱝ ᱵᱟᱧᱪᱟᱜ ᱰᱟᱦᱟᱨ ᱜᱮ ᱞᱟᱹᱭ ᱜᱟᱱᱚᱜ-ᱟ, ᱟᱨ ᱛᱟᱪᱷᱟᱲᱟ ᱡᱮ ᱡᱚᱢ ᱧᱩ ᱵᱟᱹᱜᱤ ᱠᱟᱛᱮᱫ, ᱥᱮ ᱦᱟᱺᱰᱤ ᱯᱟᱹᱣᱨᱟᱹ ᱧᱩ ᱠᱟᱛᱮ ᱤᱧ ᱠᱟᱹᱢᱤᱭᱟ ᱚᱱᱟ ᱠᱚᱫᱚ ᱠᱟᱹᱢᱤ ᱨᱮᱱᱟᱜ ᱠᱟᱹᱢᱤ ᱨᱮ ᱵᱟᱵᱤᱱ ᱡᱚᱲᱟᱣ ᱫᱟᱲᱮᱭᱟᱜ ᱵᱤᱱ ᱦᱮᱸ ᱵᱟᱝ᱾
ᱢᱟᱱᱮ ᱠᱟᱹᱢᱤ ᱫᱚ ᱟᱨ ᱡᱚᱢ ᱧᱩ ᱵᱟᱹᱜᱤ ᱠᱟᱛᱮᱜ ᱥᱮ ᱦᱟᱺᱰᱤ ᱯᱟᱹᱣᱨᱟᱹ ᱦᱚᱸ ᱧᱩ ᱠᱟᱛᱮᱫ ᱫᱚ ᱚᱱᱟ ᱫᱚ ᱢᱟᱱᱮ ᱵᱟᱵᱚᱱ ᱫᱷᱮᱡ ᱜᱮᱭᱟ᱾ ᱟᱨ ᱚᱱᱮ ᱠᱚ ᱢᱮᱱᱟᱜ ᱠᱟᱹᱢᱤ ᱠᱟᱛᱮᱜ ᱜᱮ ᱡᱚᱢ ᱫᱚᱵᱚᱱ ᱧᱟᱢᱮᱫ ᱠᱟᱱᱟ ᱟᱨ ᱦᱟᱺᱰᱤ ᱯᱟᱹᱣᱨᱟᱹ ᱫᱚ ᱦᱟᱸᱜ ᱪᱮᱫ ᱞᱤᱧ ᱢᱮᱱᱟ᱾ ᱚᱱᱟ ᱫᱚ ᱮᱱᱛᱮᱫ ᱱᱤᱡᱮᱨ ᱱᱤᱡᱮᱨ ᱵᱚᱥᱛᱩ ᱠᱟᱱᱟ ᱚᱠᱚᱭ ᱪᱚ ᱦᱚᱭᱛᱚ ᱧᱩ ᱵᱟᱲᱟᱛᱮᱫ ᱢᱚᱸᱡᱽ ᱠᱚ ᱵᱩᱡᱷᱟᱹᱣ ᱵᱟᱲᱟᱭ ᱫᱟ᱾ ᱛᱚ ᱚᱠᱚᱭ ᱠᱚᱪᱚ ᱫᱚ ᱧᱩᱭᱟ ᱟᱫᱚ ᱟᱹᱞᱤᱧ ᱫᱚ ᱱᱤᱭᱟᱹ ᱜᱮ ᱦᱟᱸᱜ ᱞᱤᱧ ᱢᱮᱱᱟ ᱜᱚᱝᱠᱮ ᱛᱚ ᱦᱟᱺᱰᱤ ᱫᱚ ᱟᱵᱚᱣᱟᱜ ᱥᱚᱢᱟᱡᱽ ᱛᱮᱫᱚ ᱦᱟᱸᱜ ᱢᱟᱱᱮ ᱢᱚᱪᱟᱜ ᱫᱚ ᱦᱟᱸᱜ ᱵᱟᱭ ᱟᱹᱜᱩᱭᱮᱜ ᱠᱟᱱ ᱜᱮᱭᱟ ᱦᱟᱸᱜ ᱡᱟ ᱧᱮᱞᱚᱜ ᱠᱟᱱᱟ᱾ ᱛᱚ ᱵᱟᱹᱲᱤᱡ ᱫᱚ ᱵᱟᱹᱞᱤᱧ ᱢᱮᱱᱟ ᱦᱚᱭᱛᱚ ᱵᱟᱹᱲᱤᱡ ᱞᱤᱧ ᱢᱮᱱ ᱞᱮᱠᱷᱟᱡ ᱦᱚᱭᱛᱚ ᱟᱭᱢᱟ ᱦᱚᱲ ᱦᱟᱜ ᱠᱚ ᱚᱠᱚᱭ ᱪᱚᱝ ᱧᱩ ᱧᱩ ᱦᱚᱲ ᱠᱚ ᱢᱮᱱᱟ ᱦᱚᱭ᱾ ᱦᱟᱱᱠᱟ ᱥᱮ ᱱᱟᱝᱠᱟᱭ ᱢᱮᱱ ᱠᱮᱫᱟ ᱟᱫᱚ ᱦᱮᱸ ᱟᱹᱞᱤᱧ ᱱᱤᱭᱟᱹ ᱜᱮᱞᱤᱧ ᱢᱮᱱᱟ ᱛᱚᱵᱮ ᱦᱟᱺᱰᱤ ᱧᱩ ᱠᱟᱛᱮᱜ ᱥᱚᱢᱟᱡ ᱨᱮᱦᱟᱸᱜ ᱡᱮ ᱢᱚᱸᱡᱽ ᱦᱮᱡ ᱮᱱ ᱛᱟᱵᱚᱱ ᱚᱱᱠᱟ ᱛᱮᱦᱮᱧ ᱫᱷᱟᱹᱨᱤᱡ ᱛᱮ ᱢᱟᱱᱮ ᱨᱮᱠᱚᱴᱚ ᱟᱹᱣᱨᱤ ᱟᱹᱣᱨᱤ ᱞᱤᱧ ᱧᱟᱢᱟ᱾
ᱦᱳᱭ ᱟᱫᱚ ᱚᱱᱟ ᱫᱚ ᱦᱟᱺᱰᱤ ᱯᱟᱹᱣᱨᱟᱹ ᱨᱮᱱᱟᱜ ᱡᱟᱭᱜᱟ ᱫᱚ ᱵᱚᱸᱜᱟ ᱵᱩᱨᱩ ᱡᱟᱦᱮᱨ ᱠᱚᱨᱮ ᱜᱮ ᱚᱸᱰᱮᱱᱟᱜ ᱚᱸᱰᱮᱱᱟᱜ ᱜᱮ ᱠᱟᱱᱟ ᱚᱱᱟ ᱡᱤᱱᱤᱥ ᱠᱚᱫᱚ᱾ ᱟᱨ ᱟᱵᱚ ᱫᱚ ᱚᱰᱮ ᱠᱷᱚᱵᱚᱱ ᱪᱤᱠᱟᱹᱭᱫᱟ ᱟᱵᱚ ᱫᱚ ᱚᱸᱰᱮ ᱠᱷᱚᱱᱟᱜ ᱵᱚᱱ ᱟᱹᱜᱩ ᱡᱚᱝ ᱠᱟᱱᱟ ᱚᱲᱟᱜ ᱠᱷᱚᱱᱟᱜ ᱚᱲᱟᱜ ᱠᱷᱚᱱᱟᱜ ᱦᱟᱴ ᱯᱟᱛᱟ ᱯᱚᱨᱚᱵᱽ
ᱦᱳᱭ ᱦᱳᱭ ᱴᱷᱤᱠ ᱱᱚᱸᱰᱮᱱᱟᱜ ᱵᱩᱥᱛᱩ ᱠᱟᱱᱟ ᱟᱨ ᱡᱟᱜᱟ ᱡᱟᱜᱟ ᱛᱮᱢᱟ ᱚᱱᱮᱠ ᱢᱮᱱᱟᱜ-ᱟ ᱫᱟᱜ ᱠᱚᱣᱟ ᱛᱮᱦᱚᱸ ᱳ ᱪᱟᱞᱟᱣ ᱮ ᱠᱟᱱ ᱛᱟᱵᱚᱱ ᱜᱮᱭᱟ᱾
ᱟᱨ ᱫᱟᱜ ᱠᱚᱦᱚᱸ ᱛᱚᱠᱚ ᱪᱟᱞᱟᱣ ᱫᱟ ᱛᱚ ᱦᱟᱜ ᱟᱫᱚ ᱦᱚᱭᱛᱚ ᱱᱚᱝᱠᱟ ᱦᱚᱸ ᱦᱩᱭ ᱫᱟᱲᱮᱭᱟᱜ-ᱟ ᱡᱮ ᱟᱢ ᱫᱟᱜ ᱟᱛᱮᱢ ᱠᱟᱹᱢᱤᱭᱮᱫᱟ ᱛᱚ ᱫᱟᱜ ᱟᱛᱮᱢ ᱠᱟᱹᱢᱤᱭᱮᱫᱟ ᱡᱟᱦᱮᱨ ᱨᱮ ᱠᱤᱱᱛᱩ ᱟᱢ ᱵᱟᱦᱮᱨ ᱨᱮᱫᱚ ᱠᱤᱱᱛᱩ ᱟᱢᱫᱚ ᱯᱩᱨᱟᱹ ᱦᱟᱱᱟᱴᱟᱜ ᱛᱮᱜᱮᱢ ᱪᱟᱹᱞᱩᱭ ᱫᱟ᱾
ᱴᱷᱤᱠ ᱴᱷᱤᱠ ᱴᱷᱤᱠ ᱚᱱᱮ ᱠᱚ ᱢᱮᱱᱟ ᱵᱟᱝ ᱤᱭᱟᱹ ᱡᱮᱱᱮᱵᱟ ᱦᱮᱸ ᱤᱭᱟᱹ ᱵᱚᱸᱜᱟᱭ ᱥᱟᱥᱟᱵ ᱠᱟᱱᱟᱭ᱾ ᱪᱮᱠᱟ ᱠᱟᱱᱟᱭ ᱱᱤᱛᱚᱜ ᱡᱩᱫᱤ ᱟᱹᱞᱤᱧ ᱡᱩᱫᱤ ᱵᱚᱸᱜᱟ ᱡᱩᱫᱤ ᱞᱤᱧ ᱢᱮᱫ ᱫᱟᱜ ᱟᱨ ᱟᱹᱞᱤᱧ ᱥᱟᱯᱳᱥ ᱯᱚᱨᱛᱷᱚᱢ ᱢᱟᱲᱟᱝ ᱨᱮ ᱡᱩᱫᱤ ᱵᱚᱸᱜᱟ ᱞᱤᱧ ᱫᱚᱦᱚ ᱠᱟᱣᱫᱮᱭᱟ ᱯᱟᱹᱣᱨᱟᱹ ᱛᱚ ᱚᱱᱟ ᱛᱟᱭᱚᱢ ᱡᱩᱫᱤ ᱟᱹᱞᱤᱧ ᱢᱟᱱᱮ ᱵᱚᱸᱜᱟ ᱡᱩᱫᱤ ᱞᱤᱧ ᱮᱢᱟᱭ ᱠᱷᱟᱡ ᱫᱟᱜ ᱛᱟᱭᱱᱚᱢ ᱛᱮ ᱟᱹᱞᱤᱧ ᱦᱚᱸ ᱡᱩᱫᱤ ᱵᱟᱦᱨᱮ ᱨᱮ ᱡᱩᱫᱤ ᱦᱟᱱᱟ ᱯᱟᱹᱣᱨᱟᱹ ᱜᱮᱞᱤᱧ ᱧᱩ ᱵᱟᱲᱟᱭ ᱮᱱᱠᱷᱟᱱ ᱫᱚ ᱛᱚ ᱵᱚᱸᱜᱟ ᱫᱚ ᱠᱟᱡᱮᱭ ᱥᱟᱵ ᱞᱤᱧᱟ ᱦᱮᱸ
ᱚᱱᱟ ᱜᱮᱛᱚᱞᱤᱧ ᱞᱟᱹᱭ ᱫᱟᱞᱤᱧ ᱡᱟᱦᱮᱨ ᱨᱮᱫᱚ ᱵᱤᱱ ᱫᱟᱜ ᱮᱫᱟ ᱟᱨ ᱵᱟᱦᱮᱨ ᱨᱮᱫᱚ ᱵᱤᱱ ᱦᱟᱱᱟᱴᱟᱜ ᱵᱤᱱ ᱵᱟᱹᱭᱥᱟᱹᱣᱟᱜ ᱦᱮᱸ ᱦᱮᱸ ᱵᱟᱝ?
ᱴᱷᱤᱠ ᱠᱟᱛᱷᱟ ᱵᱮᱱ ᱢᱮᱱ ᱠᱟᱫᱟ᱾
ᱚᱱᱟᱛᱮ ᱮᱱᱨᱮᱦᱚᱸ ᱢᱟᱱ ᱚᱱᱟ ᱫᱚ ᱦᱮᱸ ᱚᱱᱟ ᱠᱚ ᱫᱚ ᱱᱤᱡᱮᱛᱮ ᱱᱤᱡᱮ ᱟᱵᱚ ᱟᱵᱚᱛᱮ ᱱᱚᱣᱟ ᱠᱚᱫᱚ ᱟᱵᱚ ᱫᱚ ᱯᱟᱞᱴᱟᱣ ᱦᱩᱭᱟ ᱵᱚᱱᱟ᱾ ᱢᱟᱱᱮ ᱚᱠᱟᱴᱟᱜ ᱤᱧ ᱠᱟᱹᱢᱤ ᱞᱮᱠᱷᱟᱱ ᱵᱷᱟᱞᱮᱜᱼᱟ᱾
ᱦᱳᱭ ᱦᱳᱭ ᱚᱱᱟᱱᱟᱜᱮ ᱠᱟᱛᱷᱟ ᱫᱚ ᱠᱟᱱᱟ ᱢᱟᱱᱮ ᱟᱹᱞᱤᱧ ᱪᱮᱫ ᱞᱮᱠᱟᱞᱤᱧ ᱠᱷᱚᱡᱚᱜ ᱠᱟᱱᱟ ᱛᱚ ᱚᱱᱠᱟᱜ ᱜᱮ ᱠᱟᱹᱢᱤ ᱡᱟᱹᱨᱩᱲᱟ ᱛᱚ ᱟᱹᱞᱤᱧ ᱡᱩᱫᱤ ᱥᱟᱯᱳᱥ ᱛᱤᱱᱟᱹᱜ ᱜᱟᱱ ᱞᱤᱧ ᱠᱟᱹᱢᱤ ᱠᱮᱫ ᱚᱱᱟ ᱫᱚ ᱵᱟᱹᱲᱛᱤ ᱧᱚᱜ ᱞᱤᱧ ᱠᱷᱚᱡᱚᱜ ᱠᱷᱟᱡ ᱫᱚ ᱵᱟᱝ ᱦᱩᱭᱩᱜᱼᱟ᱾ ᱚᱱᱮ ᱠᱚ ᱢᱮᱱᱟ ᱵᱟᱝ ᱤᱭᱟᱹ ᱠᱟᱹᱢᱤ ᱡᱟᱹᱥᱛᱤ ᱡᱟᱹᱨᱩᱲᱟ᱾ ᱡᱟᱦᱟᱸ ᱛᱤᱱᱟᱹᱜ ᱟᱥ ᱠᱟᱹᱴᱤᱡ ᱧᱚᱜ ᱜᱮ ᱛᱟᱦᱮᱱ ᱠᱟᱹᱢᱤ ᱡᱟᱹᱥᱛᱤ ᱞᱮᱠᱷᱟᱱ ᱟᱥ ᱢᱟᱱᱮ ᱟᱥ ᱠᱷᱚᱱ ᱵᱟᱹᱲᱛᱤ ᱡᱚᱜ ᱧᱚᱜ ᱜᱮ ᱡᱚᱠᱷᱚᱱ ᱚᱠᱟᱴᱟᱜ ᱢᱤᱫᱴᱮᱡ ᱡᱚᱠᱷᱚᱱ ᱵᱩᱡ᱾ ᱧᱟᱢᱚᱜᱼᱟ ᱛᱚ ᱨᱟᱹᱥᱠᱟᱹ ᱟᱨ ᱠᱩᱥᱤ ᱨᱟᱹᱥᱠᱟᱹ ᱫᱚ ᱮ ᱢᱚᱸᱡᱽ ᱜᱮ ᱟᱹᱭᱠᱟᱹᱜᱼᱟ᱾ ᱟᱨ ᱟᱸᱥ ᱡᱩᱫᱤ ᱱᱚᱣᱟ ᱛᱟᱦᱮᱱᱟ ᱦᱮᱸ ᱵᱟᱹᱲᱛᱤ ᱧᱚᱜ ᱡᱩᱫᱤ ᱟᱸᱥ ᱛᱟᱦᱮᱱᱟ ᱛᱚᱵᱮ ᱠᱟᱹᱢᱤ ᱡᱩᱚᱫᱤ ᱠᱚᱢᱮᱱ ᱠᱷᱟᱱ ᱛᱚᱵᱮ ᱩᱱ ᱥᱚᱢᱚᱭ ᱢᱤᱫᱴᱮᱱ ᱢᱚᱱᱨᱮ ᱟᱯᱥᱳᱥ ᱦᱤᱡᱩᱜᱼᱟ ᱾ ᱟᱫᱚ ᱚᱱᱮ ᱚᱱᱠᱟᱱᱟ-ᱜ ᱠᱟᱱ ᱜᱮ ᱦᱟᱜ ᱠᱟᱛᱷᱟ ᱫᱚ᱾
ᱦᱮᱸ ᱟᱫᱚ ᱠᱟᱛᱷᱟ ᱠᱚ, ᱦᱚᱲᱢᱚ ᱨᱮ ᱨᱩᱣᱟᱹ ᱦᱟᱹᱥᱩ, ᱦᱚᱸ ᱛᱟᱦᱮᱱ ᱜᱮᱭᱟ᱾ ᱦᱮᱸ ᱦᱚᱲᱢᱚ ᱞᱟᱸᱜᱟ ᱠᱚᱼᱦᱚᱸ ᱛᱟᱦᱮᱱ ᱜᱮᱭᱟ᱾ ᱛᱚ ᱟᱫᱚ ᱚᱱᱮ ᱱᱚᱝᱠᱟ ᱠᱟᱛᱮ ᱜᱮ ᱚᱱᱮ ᱚᱱᱠᱟ ᱠᱟᱛᱮ ᱜᱮ, ᱟᱵᱚ ᱫᱚ ᱠᱟᱹᱢᱤ ᱦᱩᱭ ᱟᱵᱚᱱᱟ᱾ ᱟᱨ ᱚᱱᱠᱟ ᱠᱟᱛᱮ ᱜᱮ ᱛᱟᱦᱮᱸ ᱦᱩᱭ ᱟᱵᱚᱱᱟ᱾
ᱴᱷᱤᱠ, ᱴᱷᱤᱠ, ᱴᱷᱤᱠ
ᱟᱨ ᱠᱟᱛᱷᱟ ᱫᱚ ᱢᱟᱨᱟᱝ ᱠᱟᱛᱷᱟ ᱦᱩᱭᱩ-ᱜ ᱠᱟᱱᱟ᱾ ᱡᱮ ᱢᱟᱱᱮ ᱟᱹᱰᱤᱜᱟᱱ ᱚᱠᱛᱚ ᱨᱮᱜᱮ ᱧᱮᱞᱚᱜᱼᱟ᱾ ᱡᱮ ᱨᱩᱭᱟᱹ ᱦᱟᱥᱩ ᱦᱟᱹᱥᱩ ᱵᱟᱭ ᱵᱟᱹᱜᱤᱭᱤᱭᱟ ᱠᱟᱱᱟᱭ᱾ ᱚᱱᱠᱟᱱ ᱦᱚᱲ ᱦᱚᱸ ᱢᱮᱱᱟᱜ ᱠᱚᱣᱟ ᱾ ᱡᱮ ᱵᱟᱝᱠᱚ ᱠᱟᱹᱢᱤ ᱫᱟᱲᱮᱭᱟ-ᱜ ᱠᱟᱱᱟ ᱾ ᱟᱨ ᱚᱠᱚᱭ ᱛᱚ ᱦᱚᱲᱢᱚ ᱴᱷᱤᱠ ᱜᱮᱛᱟᱭ ᱨᱮᱦᱚᱸ, ᱩᱱᱤ ᱠᱟᱹᱢᱤ ᱡᱟᱞᱟᱛᱮ ᱨᱩᱣᱟᱹ ᱦᱟᱹᱥᱩ ᱦᱤᱡᱩᱼᱜ ᱠᱟᱱ ᱛᱟᱦᱮᱸᱱ᱾
ᱦᱳᱭ, ᱦᱳᱭ, ᱦᱳᱭ ᱟᱨ ᱡᱮᱞᱮᱠᱟ ᱵᱮᱱ ᱢᱮᱱ ᱠᱮᱭᱟ ᱾ᱨᱩᱣᱟᱹ ᱦᱟᱹᱥᱩ ᱢᱟᱱᱮ ᱨᱩᱣᱟᱹ ᱦᱟᱹᱥᱩ, ᱥᱟᱢᱟᱱᱱᱚ ᱢᱮᱱᱟᱜ ᱜᱮᱭᱟ᱾ ᱛᱚᱵᱮ ᱢᱤᱫᱵᱟᱨ ᱚᱱᱠᱟ ᱦᱚᱸ ᱨᱩᱣᱟᱹ ᱦᱟᱥᱩ ᱢᱮᱱᱟᱜ ᱜᱮᱭᱟ᱾ ᱢᱟᱱᱮ ᱚᱱᱟ ᱨᱩᱣᱟᱹ ᱦᱟᱹᱥᱩ ᱫᱚ ᱢᱟᱱᱮ, ᱵᱮᱷᱛᱟᱸ ᱠᱷᱚᱱ ᱦᱚᱸ ᱦᱤᱡᱩᱜ ᱜᱮᱭᱟ ᱾ ᱟᱨ ᱡᱚᱢ ᱧᱩ ᱠᱚ ᱦᱤᱡᱩᱜ ᱜᱮᱭᱟ᱾ ᱛᱚ ᱟᱹᱰᱤ ᱜᱟᱱ ᱜᱮ ᱢᱟᱱᱮ ᱢᱮᱱᱟᱜᱼᱟ᱾ ᱚᱱᱠᱟ ᱟᱫᱚ ᱚᱱᱮ ᱠᱚ ᱚᱱᱮ ᱠᱚ ᱢᱮᱱᱟ᱾ ᱡᱮ ᱟᱵᱚ ᱡᱟᱚᱛᱚ ᱡᱮᱢᱚᱱ, ᱯᱭ ᱯᱩᱨᱚᱥᱠᱟᱨ ᱵᱚᱱ ᱛᱟᱦᱮᱱ᱾ ᱟᱨ ᱥᱟᱶᱛᱮ ᱡᱚᱢ ᱧᱩᱸ ᱦᱚᱸ ᱡᱟᱛᱮ ᱡᱮᱢᱚᱱ ᱴᱷᱤᱠ ᱵᱚᱱ ᱫᱚᱦᱚᱭ᱾ ᱛᱚᱵᱮ ᱨᱩᱣᱟᱹ ᱦᱟᱹᱥᱩ ᱦᱤᱡᱩᱜ ᱜᱮᱭᱟ᱾ ᱛᱚᱵᱮ ᱟᱹᱰᱤ ᱠᱚᱢ᱾
ᱢᱟᱱᱮ ᱚᱠᱛᱮ, ᱚᱠᱛᱮ ᱡᱚᱢ ᱧᱩᱩᱤ ᱫᱚ ᱦᱚᱲᱢᱚ ᱪᱮᱛ ᱪᱮᱛᱟᱱ ᱨᱮᱫᱚ ᱵᱟᱢ ᱤᱭᱟᱹ ᱫᱚᱦᱚᱭᱮᱫ ᱦᱚᱲᱢᱚ ᱪᱮᱛᱟᱱ ᱨᱮᱫᱚ ᱟᱢᱟᱜ ᱢᱟᱱᱮ ᱠᱚᱭᱚᱜ ᱫᱚᱦᱚᱸ ᱛᱟᱦᱮᱸ ᱦᱩᱭᱩᱜᱼᱟ᱾ ᱡᱮ ᱦᱚᱲᱢᱚ ᱵᱟᱹᱲᱤᱡ ᱠᱟᱛᱮᱮᱫ ᱫᱚ, ᱟᱞᱚᱢ ᱡᱟᱦᱟᱸ ᱪᱤᱠᱟᱹᱭᱟ᱾
ᱦᱳᱭ, ᱦᱳᱭ, ᱦᱳᱭ ᱚᱱᱮ ᱥᱚᱢᱚᱭ ᱛᱟᱦᱮᱱ ᱨᱮᱜᱮ᱾ ᱦᱚᱲᱢᱚ ᱢᱚᱸᱡᱷᱽ ᱛᱟᱦᱮᱱ ᱨᱮᱜᱮ ᱡᱚᱛᱚ, ᱪᱮᱟᱭ ᱡᱲᱟ ᱥᱮ ᱫᱟᱲᱮᱸ ᱛᱟᱦᱮᱱ ᱨᱮᱜᱮ᱾ ᱛᱚ ᱥᱚᱢᱚᱭ ᱯᱟᱨᱚᱢ ᱠᱟᱛᱮᱜ, ᱚᱱᱟ ᱠᱟᱹᱢᱤᱤ ᱪᱮᱠᱟ ᱠᱟᱛᱮ ᱦᱚᱸᱛᱚᱸ ᱵᱟᱝ ᱩᱰᱩᱠᱼᱟ? ᱥᱚᱴᱷᱤᱠ ᱯᱷᱚᱞ ᱵ
ᱴᱷᱤᱠ ᱜᱮᱭᱟ᱾ ᱛᱚᱵᱮ ᱚᱱᱠᱟ ᱵᱷᱽᱟᱵ ᱛᱮ ᱠᱚ ᱛᱟᱦᱮᱱ ᱯᱮ ᱦᱮᱸ ᱵᱟᱝ? ᱴᱷᱤᱠ ᱜᱮᱭᱟ ᱛᱮᱸᱦᱮᱧ ᱫᱚᱸ ᱱᱚᱝᱠᱟ ᱜᱮ᱾ ᱟᱨᱦᱚᱸ ᱜᱨᱩᱯ ᱢᱟᱫᱽᱫᱷᱚᱢ ᱛᱮ, ᱦᱮᱸ ᱱᱤᱛ ᱫᱚ ᱱᱚᱝᱠᱟᱟᱜ ᱜᱮ ᱜᱨᱩᱯ ᱛᱟᱞᱟᱛᱮ ᱟᱨᱚᱸ ᱵᱚᱱ ᱧᱟᱯᱟᱢᱟ᱾ ᱦᱮᱸ ᱵᱟᱝ᱾ ᱵᱟᱹᱭᱛᱤ ᱛᱟᱦᱮᱱ ᱯᱮ᱾
ᱴᱷᱤᱠ, ᱴᱷᱤᱠ, ᱴᱷᱤᱠ ᱚᱱᱟ ᱢᱟ ᱧᱟᱯᱟᱢ ᱜᱮᱭᱟᱵᱚᱱ ᱾ ᱟᱨ ᱧᱟᱯᱟᱢᱚ-ᱜ ᱡᱟᱹᱨᱩᱲ ᱵᱚᱱᱟ ᱾ᱪᱮᱫᱟᱜ ᱥᱮ ᱥᱮ ᱫᱩᱱᱭ ᱢᱟ ᱠᱟᱹᱴᱤᱡ ᱜᱮᱭᱟ᱾ ᱛᱚ ᱧᱟᱯᱟᱢ ᱦᱚᱸ ᱡᱟᱹᱨᱩᱲ ᱠᱟᱱᱟᱚ ᱟᱵᱚ ᱡᱩᱫᱤᱼᱼᱼ ᱵᱟᱵᱚᱱ ᱧᱟᱯᱟᱢᱚᱜᱼᱟ᱾ ᱛᱚ ᱚᱠᱟᱞᱠᱟ ᱦᱩᱭᱩᱜᱼᱟ᱾